ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱢᱠᱮ ᱦᱮᱸ ᱛᱟᱯᱚᱨ ᱱᱟᱼᱼ ᱦᱮᱸ ᱵᱮᱥ ᱜᱮᱭᱟᱞᱤᱧ ᱟᱫᱚ ᱟᱵᱮᱱ ᱜᱮ ᱪᱮᱫ ᱞᱮᱠᱟ ᱦᱮᱱᱟᱜ ᱵᱮᱱᱟ?
ᱦᱮᱸ ᱟᱹᱞᱤᱧ ᱦᱚᱸ ᱵᱮᱥ ᱜᱮ ᱱᱤᱭᱟᱹ ᱫᱷᱟᱹᱵᱤᱡ ᱫᱚ᱾
ᱟᱪᱪᱷᱟ ᱟᱪᱪᱷᱟ᱾ ᱛᱟᱞᱦᱮ ᱮᱸ ᱵᱟᱹᱥᱭᱟᱹᱢ ᱵᱟᱲᱟ ᱠᱚᱫᱚ ᱦᱩᱭ ᱟᱠᱟᱱᱟ?
ᱦᱳᱭ ᱦᱳᱭ᱾
ᱟᱪᱪᱷᱟ ᱟᱪᱪᱷᱟ᱾ ᱦᱮᱸ ᱵᱟᱹᱥᱭᱟᱹᱢ ᱵᱟᱲᱟ ᱠᱟᱛᱮ ᱜᱮ ᱱᱚᱜᱼᱚᱭ ᱫᱟᱨᱮ ᱵᱩᱴᱟᱹ ᱥᱮᱫ ᱫᱩᱲᱩᱵ ᱦᱩᱭ ᱠᱟᱱᱟ ᱫᱚᱢᱮ ᱥᱤᱛᱩᱝ ᱮᱫᱟᱭᱼᱼ ᱥᱤᱛᱩᱝ ᱦᱮᱸ ᱥᱤᱛᱩᱝ ᱛᱮᱼᱼ ᱵᱷᱟᱞᱮ ᱜᱮ ᱵᱟᱝ ᱵᱩᱡᱩᱜ ᱠᱟᱱᱟ ᱟᱨᱼᱼ
ᱟᱪᱪᱷᱟ ᱢᱮᱱᱫᱟᱞᱤᱧ ᱛᱮᱤᱦᱤᱧᱟᱜ ᱟᱞᱟᱝᱟᱜ ᱜᱟᱞᱢᱟᱨᱟᱣ ᱫᱚ ᱱᱚᱝᱠᱟ ᱱᱚᱝᱠᱟ ᱦᱩᱭᱩᱜᱼᱟ ᱠᱟᱱᱟ ᱦᱮᱸ ᱞᱟᱹᱭᱫᱟᱹᱧ᱾
ᱮᱜ ᱦᱮᱸ ᱦᱮᱸ᱾
ᱟᱪᱪᱷᱟ ᱡᱚᱢ ᱠᱚ ᱵᱟᱵᱚᱫ ᱛᱮ ᱞᱟᱹᱭ ᱛᱟᱞᱟᱝ ᱟᱢ ᱢᱟᱱᱮ ᱡᱚᱢ ᱡᱚᱢ ᱛᱮᱭᱟᱜ ᱠᱚ ᱪᱮᱫᱠᱚᱼᱼ ᱢᱟᱱᱮ ᱥᱮᱵᱮᱞ ᱡᱚᱢ ᱪᱮᱫ ᱞᱮᱠᱟ ᱪᱮᱫ ᱠᱚ ᱚᱱᱟ ᱠᱚ ᱟᱨ ᱢᱤᱫᱴᱮᱡ ᱛᱟᱦᱮᱱ ᱠᱟᱱᱟ ᱜᱷᱟᱨᱚᱸᱡᱽ ᱵᱟᱵᱚᱛ ᱾ ᱢᱤᱫ ᱵᱟᱨ ᱠᱟᱛᱷᱟ ᱞᱟᱝ ᱜᱟᱞᱢᱟᱨᱟᱣᱟ ᱟᱨ ᱟᱵᱚᱣᱟᱜ ᱥᱮᱨᱣᱟ᱾ ᱢᱟᱱᱮ ᱥᱮᱵᱮᱞᱟᱜ ᱡᱚᱢ ᱧᱩ ᱠᱚ ᱚᱱᱟ ᱛᱤᱱᱟᱹᱜ ᱜᱟᱱ ᱪᱮᱫ ᱞᱮᱠᱟᱵᱤᱱ ᱡᱚᱢ ᱵᱟᱲᱟᱣ ᱠᱟᱫᱟ ᱚᱱᱟ ᱠᱟᱹᱴᱤᱡ ᱞᱟᱹᱭ ᱛᱟᱞᱟᱝ ᱢᱮ
ᱚ ᱦᱮᱸ ᱦᱮᱸ ᱞᱟᱹᱭ ᱫᱟᱞᱤᱧ ᱛᱟᱞᱦᱮ ᱥᱤᱞᱟᱜ ᱵᱮᱱ ᱞᱟ. ᱭ ᱠᱮᱫ ᱠᱷᱟᱱ ᱟᱵᱚᱣᱟᱜ ᱡᱟᱦᱟᱸ ᱟᱵᱚ ᱡᱟᱦᱟᱸ ᱨᱮᱸᱜᱮᱡ ᱦᱚᱲ ᱫᱚ ᱡᱟᱦᱟᱸ ᱥᱮᱛᱟᱜ ᱨᱮ ᱫᱟᱜ ᱢᱟᱹᱲᱤ ᱛᱟᱦᱮᱱ ᱠᱟᱱᱟ ᱥᱮ ᱱᱟᱱᱟ ᱨᱚᱠᱚᱢ
ᱮᱸᱜ ᱟᱲᱟᱜ ᱛᱤᱠᱤ ᱠᱚ ᱛᱟᱦᱮᱱ ᱠᱟᱱᱟ ᱛᱟᱨᱯᱚᱨ ᱟᱹᱞᱩ ᱥᱤᱯᱤ ᱠᱚᱛᱚ ᱛᱟᱦᱮᱱ ᱠᱟᱱ ᱜᱮᱭᱟ ᱟᱨ ᱡᱟᱦᱟᱸᱭ ᱡᱮᱢᱚᱱ ᱠᱚ ᱡᱩᱴᱟᱹᱣ ᱫᱟᱲᱮᱜ ᱠᱟᱱ ᱦᱮᱸ ᱛᱟᱯᱚᱨ ᱡᱩᱫᱤ ᱵᱮᱱ ᱞᱟᱹᱭᱟ ᱟᱨᱦᱚᱸ ᱵᱟᱡᱟᱨ ᱥᱮᱱᱟᱜ ᱡᱚᱢ ᱧᱩ ᱠᱚᱫᱚ ᱟᱨᱦᱚᱸ ᱡᱮᱢᱚᱱ ᱟᱹᱞᱤᱧ ᱞᱤᱧ ᱠᱩᱥᱤᱭᱟᱜ ᱜᱮᱭᱟ ᱦᱮᱸ ᱱᱚᱛᱮᱱᱟᱜ ᱦᱟᱱᱮ
ᱟᱪᱪᱷᱟ,
ᱚ ᱟᱨ ᱡᱟᱦᱟᱸ ᱦᱮᱸ ᱵᱟᱡᱟᱨ ᱥᱮᱫ ᱪᱟᱞᱟᱣ ᱞᱮᱱᱠᱷᱟᱱ ᱡᱟᱦᱟᱸ ᱪᱚᱯ ᱥᱤᱸᱜᱟᱹᱲᱟ ᱠᱚ ᱦᱮᱱᱟᱜᱼᱟ ᱥᱮ ᱯᱷᱚᱞ ᱠᱚ ᱦᱮᱸ ᱚᱱᱮ ᱚᱱᱠᱟ ᱱᱟᱜ ᱡᱚᱢ ᱠᱚ ᱥᱮ ᱦᱮᱸ ᱪᱟᱣᱢᱤᱱ ᱵᱤᱨᱭᱟᱱᱤ ᱠᱚ
ᱟᱪᱪᱷᱟ ᱟᱪᱪᱷᱟ ᱾ ᱦᱮᱸ ᱟᱹᱞᱤᱧ ᱦᱚᱸ ᱚᱱᱠᱟ ᱜᱮᱞᱤᱧ ᱠᱩᱥᱤᱭᱟᱜᱼᱟ ᱠᱩᱥᱤ ᱫᱚ ᱾ ᱟᱫᱚ ᱚᱱᱮ ᱠᱚ ᱢᱮᱱ ᱞᱮᱠᱷᱟ ᱛᱮᱞᱮ ᱵᱷᱟᱡᱟ ᱫᱚ ᱡᱚᱢ ᱦᱚᱸ ᱛᱷᱚᱲᱟ ᱞᱟᱡ ᱠᱚ ᱛᱷᱚᱲᱟᱭ ᱠᱷᱟᱨᱟᱯᱟ ᱛᱚ ᱟᱹᱰᱤ ᱟᱸᱴ ᱫᱚ ᱵᱟᱹᱞᱤᱧ ᱠᱩᱥᱤᱭᱟᱜᱼᱟ ᱢᱳᱴᱟᱢᱩᱴᱤ ᱾ ᱢᱟᱡᱮ ᱢᱚᱫᱫᱷᱮ ᱫᱚ ᱴᱷᱤᱠ ᱜᱤ,
ᱦᱮᱸ
ᱟᱨ ᱚᱱᱟ ᱦᱮᱸ ᱛᱮ ᱛᱮᱞᱮ ᱵᱷᱟᱡᱟ ᱫᱚ ᱮᱸ ᱟᱸᱡᱚᱢ ᱠᱟᱫᱟᱞᱤᱧ ᱥᱮ ᱚᱱᱠᱟᱞᱤᱧ ᱧᱮᱞ ᱟᱠᱟᱫᱟ ᱡᱮ ᱫᱚᱢᱮ ᱡᱚᱢ ᱫᱚ ᱵᱟᱝ ᱵᱷᱟᱜᱮᱭᱟ ᱾ ᱡᱟᱦᱟᱸ ᱛᱤᱥ ᱠᱚᱨᱮ ᱡᱚᱢ ᱫᱚ ᱴᱷᱤᱠ ᱜᱮᱭᱟ, ᱚᱱᱟ ᱡᱚᱢ ᱞᱮᱠᱷᱟᱱ ᱦᱮᱸ ᱥᱩᱱᱩᱢ ᱦᱮᱸ ᱥᱩᱱᱩᱢ ᱡᱤᱱᱤᱥ ᱠᱟᱱᱟ ᱛᱚ ᱛᱟᱯᱚᱨ ᱢᱚᱥᱞᱟ ᱠᱚ ᱛᱟᱦᱮᱱ ᱠᱟᱱᱟ ᱡᱟᱦᱟᱸ ᱞᱟᱹᱜᱤᱫ ᱫᱚ ᱟᱵᱚᱣᱟᱜ ᱮᱸ ᱦᱚᱲᱢᱚ ᱨᱮ ᱚᱱᱟ ᱵᱮᱥᱤ ᱵᱚᱱ ᱡᱚᱢ ᱞᱮᱠᱷᱟᱱ ᱥᱮ ᱱᱤᱭᱚᱢᱤᱛᱚ ᱵᱚᱱ ᱡᱚᱢ ᱞᱮᱠᱷᱟᱱ ᱚᱱᱟ ᱠᱟᱹᱴᱤᱡ ᱮᱸ ᱦᱚᱲᱢᱚᱨᱮ ᱤᱯᱷᱮᱠᱴ ᱫᱟᱲᱮᱭᱟᱜᱼᱟ ᱡᱟᱦᱟᱱᱟᱜ ᱯᱨᱚᱵᱞᱮᱢ ᱦᱩᱭ ᱫᱟᱲᱮᱭ ᱛᱟᱵᱚᱱᱟ᱾
ᱴᱷᱤᱠ ᱴᱷᱤᱠ ᱾
ᱛᱟᱞᱦᱮ ᱜᱚᱝᱠᱮ ᱮᱸ ᱚᱱᱠᱟᱜᱮ ᱟᱵᱮᱱ ᱦᱚᱸ ᱞᱟᱹᱭ ᱵᱮᱱ ᱛᱟᱞᱦᱮ ᱪᱮᱫ ᱪᱮᱫ ᱠᱚᱵᱮᱱ ᱦᱮ ᱠᱩᱥᱤᱭᱟᱜ ᱜᱮᱭᱟ ᱥᱮ
ᱡᱚᱢ ᱛᱮᱭᱟ ᱫᱚ ᱚᱱᱮ ᱠᱚ ᱢᱮᱱ ᱞᱠᱮᱟ ᱦᱚᱭ ᱦᱚᱲ ᱠᱚ ᱢᱟᱫᱷᱮᱨ ᱜᱮ ᱚᱱᱮ ᱵᱟᱹᱛᱤ ᱠᱚ ᱛᱟᱵ ᱵᱟᱲᱟᱭᱱᱟ ᱟᱫᱚ ᱚᱱᱟ ᱠᱚᱨᱮ ᱜᱮ ᱡᱟᱜᱮ ᱠᱟᱱᱴᱷᱟᱲ ᱵᱤᱞᱤ ᱠᱚ ᱩᱞ ᱵᱤᱞᱤ ᱠᱚ ᱡᱚᱢ ᱵᱟᱲᱟ ᱦᱩᱭᱱᱟ ᱟᱹᱰᱤ ᱢᱚᱸᱡᱽ ᱜᱮ,
ᱦᱮᱸ
ᱛᱟᱦᱚᱞᱮ ᱟᱯᱮ ᱚᱱᱟ ᱠᱚᱯᱮ ᱡᱚᱢ ᱟᱥᱮ ᱵᱟᱝ?
ᱚ ᱦᱮᱸ ᱦᱮᱸ ᱜᱚᱝᱠᱮ ᱾ ᱦᱮᱸ ᱟᱢᱵᱟᱵᱚᱛᱤ ᱨᱮ ᱡᱮᱢᱚᱱ ᱠᱟᱱᱴᱷᱟᱲ ᱠᱷᱟᱹᱡᱟᱹᱲᱤ ᱛᱟᱦᱮᱱ ᱠᱟᱱᱟ, ᱟᱨ ᱦᱮᱸ ᱠᱟᱱᱴᱷᱟᱲ ᱠᱷᱟᱹᱡᱟᱹᱲᱤ ᱛᱟᱨ ᱯᱚᱨ ᱮᱸ ᱥᱩᱠᱨᱤ ᱠᱚᱠᱚ ᱜᱚᱡ ᱞᱟᱪ ᱠᱚᱛᱮᱡ ᱥᱩᱠᱨᱤ ᱡᱮᱞ ᱡᱟᱦᱟᱸᱭ ᱡᱮᱢᱚᱱ ᱵᱟᱝᱠᱚ ᱡᱚᱢ ᱠᱷᱟᱱ ᱫᱚ ᱯᱳᱞᱴᱤ ᱡᱤᱞ ᱠᱚᱠᱚ ᱦᱟᱛᱟᱣᱮᱫ ᱛᱟᱦᱮᱸᱫ ᱥᱮ ᱦᱟᱹᱠᱩ ᱠᱚᱠᱚ ᱦᱟᱛᱟᱣ ᱠᱮᱫ ᱠᱚᱣᱟ, ᱟᱨ ᱟᱞᱮ ᱟᱛᱳ ᱨᱮ ᱡᱮ ᱡᱮᱢᱚᱱ ᱠᱚᱫᱚ ᱟᱹᱭᱩᱵ ᱵᱮᱲᱟ ᱟᱵᱟᱨ ᱮᱸᱜ ᱯᱤᱴᱷᱟᱹ ᱞᱟᱴᱷᱟ ᱠᱚ ᱠᱚᱨᱟᱣ ᱞᱟᱜᱼᱟ ᱠᱚ ᱡᱟᱦᱟᱸ ᱡᱤᱞ ᱯᱤᱴᱷᱟᱹ ᱦᱮᱸ ᱡᱷᱚᱛᱚ ᱦᱚᱲ ᱫᱚ ᱵᱟᱝ ᱠᱚ ᱠᱚᱨᱟᱣᱟ ᱠᱤᱪᱷᱩ ᱫᱚᱠᱚ ᱠᱚᱨᱟᱣ ᱜᱮᱭᱟ ᱛᱟᱞᱦᱮ ᱜᱚᱝᱠᱮ ᱟᱯᱮ ᱥᱮᱫ ᱚᱱᱠᱟ ᱯᱤᱴᱷᱟᱹ ᱠᱚᱯᱮ ᱠᱚᱨᱟᱣ ᱜᱮᱭᱟ ᱥᱮ ᱵᱟᱝ ᱱᱚᱣᱟ ᱟᱢᱵᱟᱵᱚᱛᱤ ᱠᱚᱨᱮᱜ?
ᱦᱳᱭ ᱦᱳᱭ ᱦᱳᱭ,
ᱦᱮᱸᱜᱼᱼ
ᱴᱷᱤᱠ ᱜᱮᱭᱟ ᱟᱪᱪᱷᱟ ᱱᱮᱛᱚᱜ ᱫᱚ ᱟᱪᱪᱷᱟ ᱚᱱᱟᱫᱚ ᱜᱷᱟᱨᱚᱸᱡᱽ ᱵᱟᱵᱚᱫ ᱛᱮᱜᱮ ᱵᱟᱨ ᱠᱟᱛᱷᱟ ᱞᱟᱹᱭ ᱛᱟᱞᱟᱝ ᱢᱮ᱾ ᱜᱷᱟᱨᱚᱸᱡᱽ ᱨᱮ ᱟᱵᱚ ᱪᱮᱫ ᱞᱮᱠᱟ ᱟᱵᱚ ᱥᱩᱠ ᱵᱚᱱ ᱛᱟᱦᱮᱱᱟ? ᱢᱟᱱᱮ ᱪᱮᱫ ᱞᱮᱠᱟ ᱵᱷᱟᱵᱮᱛᱮ ᱟᱵᱚ ᱜᱷᱟᱨᱚᱸᱡᱽᱼᱼ ᱢᱟᱱᱮ ᱥᱩᱠ ᱥᱟᱞᱟᱹᱭ ᱛᱮ ᱛᱟᱦᱮᱸᱱ ᱛᱟᱵᱚᱱᱟ ᱚᱱᱟ ᱠᱚ ᱵᱟᱵᱚᱫ ᱛᱮᱜᱮ ᱢᱤᱫ ᱵᱟᱨ ᱡᱩᱫᱤ ᱵᱟᱲᱟᱭ ᱢᱮᱱᱟᱜ ᱠᱷᱟᱡᱼᱼ
ᱚ ᱦᱮᱸ-ᱦᱮᱸ ᱜᱚᱝᱠᱮ ᱚᱱᱟ ᱱᱤᱭᱮᱼᱼ ᱦᱮᱸ ᱩᱱᱟᱹᱜ ᱫᱚ ᱵᱟᱲᱟᱭ ᱵᱟᱹᱱᱩᱜ ᱨᱮᱦᱚᱸ ᱮᱸ ᱵᱟᱨᱯᱮ ᱠᱟᱛᱷᱟ ᱛᱟᱹᱣ ᱨᱮᱦᱚᱸ ᱞᱤᱧ ᱞᱟᱹᱭ ᱮᱫᱟᱼᱼ ᱮᱸᱜ ᱱᱤᱳᱜ ᱡᱟᱦᱟᱸ ᱜᱷᱟᱨᱚᱸᱡᱽ ᱨᱮᱼᱼ ᱢᱮᱞᱟ ᱢᱮᱥᱟ ᱛᱟᱦᱮᱸ ᱥᱮ ᱢᱤᱫ ᱥᱟᱸᱣᱛᱮᱼᱼ ᱛᱟᱦᱮᱸᱱ ᱞᱟᱹᱜᱤᱫ ᱫᱚ ᱮᱸᱢ ᱢᱟᱱᱮᱼᱼ ᱵᱩᱡᱷᱟᱹ ᱵᱩᱡᱷᱤ ᱫᱚ ᱠᱟᱹᱴᱤᱡ ᱢᱤᱫᱴᱮᱱ ᱵᱷᱟᱞᱮᱼᱼ ᱮᱠᱟᱞ ᱜᱮ ᱫᱚᱨᱠᱟᱨ ᱠᱟᱱᱟ᱾ ᱡᱩᱫᱤ-ᱡᱩᱫᱤ ᱵᱟᱵᱚᱱ ᱵᱩᱡᱷᱟᱹ ᱵᱩᱡᱷᱤᱜ-ᱟ ᱥᱮᱸᱼᱼ ᱦᱮᱸ ᱡᱟᱦᱟᱸᱭ ᱦᱳᱭᱛᱳ ᱞᱤᱧ ᱞᱟᱹᱭᱟ ᱡᱟᱢᱟᱭ, ᱵᱟᱹᱦᱩ ᱡᱟᱦᱟᱸ ᱥᱟᱢᱤᱥᱛᱨᱤᱼᱼ ᱡᱩᱫᱤ ᱟᱹᱠᱤᱱᱟᱜ ᱢᱚᱱᱮ ᱢᱤᱞᱚᱱ ᱵᱟᱝ ᱛᱟᱦᱮᱸᱱ ᱛᱟᱹᱠᱤᱱᱟᱼᱼ ᱩᱱᱠᱤᱱ ᱫᱚ ᱛᱟᱞᱦᱮ ᱥᱚᱝᱥᱟᱨ ᱨᱮ ᱢᱟᱡᱷᱮ ᱢᱳᱫᱫᱷᱮ ᱡᱷᱟᱢᱮᱞᱟ ᱦᱳᱭᱳᱜ-ᱟ, ᱦᱮᱸ ᱦᱮᱸ ᱡᱩᱫᱤ ᱟᱹᱠᱤᱱ-ᱟᱹᱠᱤᱱ ᱵᱟᱹᱠᱤᱱ ᱵᱩᱡᱷᱟᱹᱣ ᱫᱟᱲᱮᱜ-ᱟ ᱩ-ᱩᱱᱤ ᱢᱟᱱᱮ ᱦᱮᱸ-ᱦᱮᱸ ᱛᱟᱞᱦᱮ ᱚᱱᱮ ᱚᱱᱟ ᱫᱚᱞᱤᱧ ᱞᱟᱹᱭᱟᱼᱼ ᱮ-ᱮᱠᱟᱞ ᱜᱮ ᱞᱟᱹᱠᱛᱤ ᱠᱟᱱᱟ, ᱟᱨᱼᱼ ᱴᱟᱠᱟ ᱯᱚᱭᱥᱟ ᱛᱟᱦᱮᱸ ᱞᱮᱱᱠᱷᱟᱱ ᱜᱮ ᱡᱮ ᱥᱟᱹᱱᱛᱤ ᱦᱳᱭᱳᱜ-ᱟ ᱚᱱᱟ ᱫᱚ ᱵᱟᱝ ᱚᱱᱟᱼᱼ ᱴᱟᱠᱟ ᱯᱚᱭᱥᱟ ᱠᱷᱚᱱᱟᱜ ᱦᱚᱸ ᱚᱱᱟ ᱵᱩᱡᱷᱟᱹ-ᱵᱩᱡᱷᱤ ᱫᱚ ᱠᱟᱹᱴᱤᱡ ᱵᱮᱥᱤ ᱫᱚᱨᱠᱟᱨ ᱜᱮ ᱠᱟᱱᱟ᱾ ᱵᱟᱠᱷᱟᱱ ᱫᱚ ᱱᱚᱝᱠᱟ ᱦᱚᱞᱞᱤᱧ ᱟᱸᱡᱚᱢ ᱠᱟᱫᱟ ᱥᱮ ᱞᱤᱧ ᱧᱮᱞ ᱫᱟᱼᱼ ᱡᱮ ᱦᱮᱸᱼᱼ ᱟᱸ ᱰᱤᱵᱳᱨᱥ ᱦᱳᱭᱳᱜ ᱠᱟᱱᱟ ᱥᱮ ᱪᱷᱟᱲᱟ ᱪᱷᱟᱹᱲᱤ ᱦᱳᱭᱳᱜ ᱠᱟᱱᱟ᱾ ᱱᱤᱛᱳᱜ ᱥᱳᱥᱟᱞ ᱢᱤᱰᱤᱭᱟ ᱨᱮ ᱵᱮᱱ ᱧᱮᱞᱮᱜ ᱜᱮᱭᱟ᱾ ᱡᱟᱦᱟᱸ ᱥᱩᱫᱷᱩ ᱟ-ᱟᱵᱚ ᱥᱚᱢᱟᱡᱽ ᱫᱚ ᱵᱟᱝ ᱦᱮᱸᱼᱼ ᱮᱸ ᱮᱴᱟᱜ ᱠᱚᱦᱚᱸ ᱩᱸ ᱡᱟᱦᱟᱸᱭ ᱚᱱᱠᱟᱼᱼ